ᱦᱮᱞᱳ ᱚ, ᱥᱟᱠᱨᱟᱛ ᱫᱚ ᱛᱟᱦᱞᱮ, ᱚᱱᱛᱮ ᱫᱚᱼᱼ ᱢᱚᱬᱮ ᱫᱤᱱ ᱜᱮ ᱢᱮᱱᱟᱜᱼᱟ, ᱚᱸᱼᱼ
ᱦᱳᱭ, ᱢᱚᱬᱮ ᱫᱤᱱ ᱜᱮ᱾
ᱦᱩᱸ ᱦᱩᱸ, ᱟᱨ ᱤᱥᱠᱩᱞ ᱦᱚᱼᱼ
ᱟᱞᱮ ᱯᱟᱦᱴᱟ ᱡᱟᱦᱟᱸ, ᱟᱞᱮ ᱢᱮᱱᱟᱜ ᱞᱮᱭᱟ ᱱᱚᱸᱰᱮ ᱫᱚ, ᱥᱚᱨᱦᱚᱨᱟᱭ ᱫᱚ, ᱢᱟᱱᱮ ᱥᱚᱨᱦᱚᱨᱟᱭ ᱵᱚᱸᱜᱟ ᱨᱮᱫᱚ ᱵᱟᱞᱮ ᱢᱟᱱᱟᱣ ᱮ ᱠᱟᱱᱟ᱾
ᱚᱦᱼᱦᱚ, ᱤᱭᱟᱹ ᱨᱮ ᱵᱟ, ᱪᱮᱫ ᱠᱚ ᱞᱟᱭ ᱟ ᱡᱟᱱᱩᱣᱟᱨᱤ ᱨᱮ?
ᱦᱳᱭ ᱦᱳᱭ, ᱯᱩᱥ ᱵᱚᱸᱜᱟ᱾
ᱯᱩᱥ ᱵᱚᱸᱜᱟ, ᱯᱩᱥ ᱵᱚᱸᱜᱟ ᱨᱮᱫᱚ ᱪᱮᱫᱟᱜ ᱠᱚ ᱢᱟᱱᱟᱣᱟ ᱥᱚᱦᱨᱟᱭ ᱫᱚ?
ᱪᱮᱫᱟᱜ, ᱚᱱᱠᱟ, ᱩᱱᱟᱹᱜᱼᱼ ᱢᱟᱱᱮ ᱤᱭᱟᱹ ᱫᱚ, ᱵᱟᱰᱟᱭ ᱫᱚ ᱵᱟᱝ ᱧᱟᱢ ᱠᱟᱱᱟ, ᱢᱟᱱᱮ ᱡᱟᱦᱟᱸ, ᱦᱟᱯᱲᱟᱢ ᱠᱟᱴᱮᱽ ᱡᱟᱦᱟᱸ ᱚᱱᱠᱟ ᱦᱟᱞᱠᱟ ᱦᱟᱞᱠᱟ ᱟᱸᱡᱚᱢ ᱦᱤᱡᱩᱜᱼᱼ ᱢᱟᱡᱮ, ᱥᱚᱦᱨᱟᱭ ᱵᱚᱸᱜᱟ ᱨᱮᱫᱚ ᱢᱟᱱᱮ, ᱪᱟᱥᱵᱟᱥ ᱠᱚ ᱛᱮᱦᱮᱱᱟ ᱥᱮ᱾ ᱢᱟᱱᱮ ᱫᱤᱭᱮ ᱯᱚᱨ, ᱚᱱᱠᱟᱱ ᱥᱮᱨᱢᱟ ᱠᱚᱨᱮ ᱡᱟᱦᱟᱸ ᱪᱟᱥᱼᱼ ᱵᱟᱝ, ᱵᱟᱝ ᱦᱩᱭ ᱠᱟᱱ ᱛᱮᱸᱦᱮᱱᱟ, ᱫᱤᱭᱮᱯᱚᱨ ᱚᱱᱟ, ᱪᱟᱥ ᱠᱚ ᱵᱟᱝ ᱦᱩᱭ ᱞᱮᱱᱠᱷᱟᱱ ᱛᱚ ᱚᱱᱟᱼᱼ ᱯᱚᱨᱚᱵ ᱠᱚᱫᱚ ᱵᱟᱢ ᱢᱟᱱᱟᱣ ᱫᱟᱲᱮᱭᱟᱜᱼᱟ᱾
ᱦᱩᱸ ᱦᱩᱸ
ᱦᱳᱭ, ᱛᱟᱦᱞᱮ ᱚᱱᱟ ᱠᱚ, ᱯᱩᱨᱟᱹᱣ ᱵᱟᱲᱟ ᱠᱟᱛᱮᱫ ᱮᱠᱟᱞ ᱛᱮ, ᱛᱟᱯᱚᱨᱼᱼ ᱢᱟᱱᱟᱣ ᱦᱩᱭᱩᱜᱼᱟ᱾
ᱦᱩᱸ ᱦᱩᱸ
ᱚᱱᱠᱟ ᱦᱚᱸᱠᱚ ᱞᱟᱹᱭᱼᱟ, ᱦᱮᱸ, ᱟᱨ, ᱡᱮ ᱯᱚᱨᱮ ᱟᱫᱚᱢ ᱦᱚᱲ ᱫᱚᱠᱚ ᱞᱟᱹᱭᱼᱟ, ᱡᱚᱠᱷᱚᱱ ᱦᱟᱱᱟ ᱦᱩᱞ ᱦᱩᱭ ᱠᱟᱱ ᱛᱟᱸᱦᱮᱱᱟᱼᱼ
ᱦᱩᱸ ᱦᱩᱸ
ᱛᱚᱠᱷᱚᱱ, ᱛᱟᱯᱟᱢ ᱠᱚ ᱦᱩᱭ ᱠᱟᱛᱮᱫ ᱢᱟᱱᱮ ᱦᱚᱲ ᱠᱚ ᱦᱟᱱᱛᱮ ᱱᱟᱱᱛᱮ ᱠᱚ ᱫᱟᱹᱲ ᱪᱟᱵᱟ ᱞᱮᱼᱟ᱾
ᱦᱩᱸ
ᱯᱚ, ᱚ, ᱚ, ᱚᱱᱟ ᱠᱷᱟᱹᱛᱤᱨ, ᱚᱱᱟ ᱥᱮᱨᱢᱟ ᱫᱚ ᱤᱭᱟᱹ ᱞᱮᱱᱟᱼᱼ
ᱢᱟᱱᱮ ᱥᱚᱦᱨᱟᱭ ᱵᱚᱸᱜᱟ ᱨᱮᱦᱟᱸᱜ ᱵᱟᱠᱚ, ᱵᱟᱠᱚ ᱯᱚᱨᱟᱵ ᱫᱟᱲᱮᱭᱟᱜᱼᱟ᱾
ᱦᱳᱭ ᱦᱳᱭ,
ᱟᱫᱚ ᱚᱱᱟᱛᱮ ᱛᱟᱭᱚᱢ ᱛᱮᱠᱚ ᱯᱟᱨᱟᱵᱱᱟ᱾
ᱦᱮᱸ ᱛᱟᱭᱚᱢ ᱛᱮᱠᱚ ᱯᱟᱨᱟᱵ ᱮᱱᱟ ᱟᱫᱚ ᱚᱱᱟ ᱜᱮ ᱱᱤᱛᱚᱜ ᱪᱟᱹᱞᱩ ᱟᱹᱜᱩ ᱟᱠᱟᱱᱟ᱾
ᱦᱮᱸ ᱚᱱᱛᱮ ᱠᱷᱚᱱ ᱫᱚ ᱰᱩᱢᱠᱟ ᱫᱚ ᱥᱩᱨ ᱜᱮᱭᱟ ᱥᱮ ᱪᱮᱫ ᱞᱮᱠᱟ?
ᱦᱮᱸ ᱥᱩᱨ ᱧᱚᱜ ᱜᱮᱭᱟ ᱢᱟᱱᱮ ᱱᱚᱣᱟ ᱵᱳᱰᱟᱨ ᱥᱮᱫ ᱜᱮ ᱯᱟᱲᱟᱜ ᱠᱟᱱᱟᱞᱮ᱾
ᱦᱚᱸ ᱦᱸ ᱰᱩᱢᱠᱟ ᱵᱚᱰᱟᱨ ᱨᱮᱜᱮ᱾ ᱚᱱᱟ ᱛᱮᱜᱮ ᱵᱟᱝᱠᱷᱟᱱ ᱢᱟ ᱚᱱᱟ ᱢᱟ ᱡᱷᱟᱲᱠᱷᱚᱱᱰ ᱨᱮ, ᱯᱩᱥ ᱵᱚᱸᱜᱟ ᱨᱮᱢᱟ ᱠᱚ ᱯᱚᱨᱟᱵᱚᱜᱼᱟ ᱟᱫᱚ ᱵᱮᱝᱜᱚᱞ ᱦᱚᱲ ᱦᱚᱸ ᱯᱩᱥ ᱵᱚᱸᱜᱟ ᱨᱮ ᱯᱟᱨᱚᱢᱚᱵ ᱢᱟ ᱱᱟᱣᱟ ᱜᱤᱧ ᱟᱸᱡᱚᱢ ᱠᱮᱫᱼᱟ,
ᱦᱳᱭ ᱢᱟᱱᱮ ᱵᱮᱝᱜᱚᱞ ᱨᱮ ᱱᱚᱣᱟ ᱱᱚᱛᱮ ᱧᱚᱜ ᱯᱟᱦᱴᱟ ᱚᱱᱮ ᱞᱟᱛᱟᱨ ᱧᱚᱜ ᱥᱮᱫ ᱫᱚ ᱜᱳᱴᱟ ᱜᱮᱠᱚ ᱥᱚᱨᱦᱟᱭ ᱵᱚᱸᱜᱟ ᱨᱮᱜᱮ, ᱢᱟᱱᱮ ᱪᱮᱛᱟᱱ ᱧᱚᱜ ᱯᱟᱦᱴᱟ ᱨᱮ ᱠᱤᱪᱷᱩ ᱠᱤᱪᱷᱩ ᱚᱝᱥᱚ ᱫᱚ᱾
ᱚ, ᱚ ᱦᱚ ᱢᱟᱱᱮ ᱰᱩᱢᱠᱟᱹ ᱫᱤᱥᱚᱢ ᱨᱮᱭᱟᱜ ᱠᱟᱹᱡ ᱚᱨᱥᱚᱝ ᱵᱟᱡᱟᱣ ᱧᱚᱜ ᱟᱠᱟᱱᱟ ᱟᱨ,
ᱦᱳᱭ ᱦᱳᱭ ᱦᱳᱭ,
ᱚᱱᱟ,
ᱟᱯᱮ ᱟᱯᱮ ᱥᱮᱱ ᱫᱚ?
ᱟᱞᱮ ᱥᱮᱱ ᱫᱚ ᱵᱟᱝᱟ ᱥᱚᱦᱨᱟᱭ ᱠᱩᱱᱟᱹᱢᱤ ᱨᱮᱜᱮ ᱠᱚ ᱥᱚ ᱤᱭᱟᱹᱜᱼᱟ ᱯᱟᱨᱟᱵᱚᱜᱼᱟ ᱠᱚ᱾
ᱟ ᱟᱨ ᱛᱤᱱᱟᱹᱜ ᱫᱤᱱ ᱯᱮ ᱢᱟᱱᱟᱣ ᱮᱫᱟ? ᱦᱳᱭ ᱦᱩᱸ,
ᱢᱚᱬᱮ ᱫᱤᱱ ᱜᱮᱠᱚ ᱢᱟᱱᱟᱣᱮᱫᱼᱟ,
ᱚ,
ᱟᱫᱚ ᱚᱱᱟ ᱥᱚᱦᱚᱨᱟᱭ ᱨᱮᱫᱚ ᱯᱮᱲᱟ ᱯᱷᱮᱲᱟ ᱠᱚᱯᱮ ᱱᱮᱣᱛᱟ ᱠᱚᱣᱟ ᱥᱮ ᱚᱠᱟᱞᱮᱠᱟ? ᱥᱮ ᱤᱭᱟᱹ ᱦᱚᱯᱚᱱ ᱮᱨᱟ ᱠᱚ? ᱦᱚᱯᱚᱱ ᱮᱨᱟ ᱡᱟᱣᱟᱭ ᱠᱚ,
ᱦᱳᱭ ᱦᱳᱭ ᱵᱤᱥᱮᱥ ᱠᱟᱭᱛᱮ ᱩᱱᱠᱩ ᱜᱮ ᱩᱱᱠᱩ ᱦᱚᱯᱚᱱ ᱮᱨᱟ ᱠᱚ, ᱫᱤᱭᱮ ᱯᱚᱨ ᱫᱟᱹᱭ ᱛᱟᱠᱚ, ᱦᱟᱛᱚᱢ,
ᱦᱩᱸ ᱦᱩᱸ,
ᱦᱳᱭ,
ᱫᱟᱹᱭ ᱠᱚ ᱛᱮᱧᱟᱝ ᱠᱚ,
ᱦᱳᱭ,
ᱦᱮᱸ ᱟᱨ ᱵᱟᱦᱟ ᱯᱟᱨᱟᱵᱽ ᱫᱚ ᱚᱠᱟ ᱚᱠᱛᱚ?
ᱟ ᱵᱟᱦᱟ ᱫᱚ ᱚᱱᱟ ᱯᱷᱟᱹᱜᱩᱱ ᱵᱚᱸᱜᱟ᱾
ᱚ ᱦᱚ ᱵᱟᱦᱟ ᱯᱟᱨᱟᱵᱽ ᱫᱚ ᱯᱷᱟᱹᱜᱚᱱ ᱵᱚᱸᱜᱟ ᱚᱠᱛᱚ ᱜᱮ ᱾
ᱦᱳᱭ,
ᱦᱩᱸ, ᱯᱨᱚᱛᱤ ᱥᱮᱨᱢᱟ ᱜᱮ ᱯᱮ ᱮᱱᱮᱡᱟᱜᱼᱟ ᱥᱮ ᱢᱚᱬᱮ ᱥᱮᱨᱢᱟ ᱨᱮ ᱢᱤᱫ ᱫᱷᱟᱣ?
ᱮ ᱵᱟᱦᱟ ᱨᱮ?
ᱦᱳᱭ ᱦᱳᱭ,
ᱵᱟᱦᱟ ᱨᱮ ᱯᱚᱛᱤ ᱥᱮᱨᱢᱟ ᱜᱮ ᱦᱩᱭᱩᱜᱼᱟ᱾
ᱚ ᱢᱟᱜᱼᱢᱚᱬᱮ ᱢᱟᱨᱟᱝ ᱠᱚ ᱦᱩᱭ ᱵᱟᱲᱟᱜ ᱜᱮᱭᱟ ᱥᱮ ᱵᱟᱝᱼᱟ?
ᱵᱟᱝᱼᱮ ᱦᱮᱸ ᱦᱩᱭᱩᱜᱼᱟ ᱢᱟᱱᱮ ᱢᱟᱜ ᱢᱚᱬᱮ ᱫᱚ ᱢᱚᱬᱮ ᱥᱮᱨᱢᱟ ᱛᱟᱭᱚᱢ ᱛᱟᱭᱚᱢ ᱚᱱᱟ ᱵᱟᱦᱟ ᱢᱮᱥᱟᱞ ᱛᱮᱜᱮ ᱦᱩᱭᱩᱜᱼᱟ᱾
ᱚ ᱢᱟᱨᱟᱝ ᱫᱚᱥᱚᱢ ᱦᱩᱭᱩᱜ ᱜᱮᱭᱟ ᱢᱟᱨᱟᱝ ᱫᱚᱥᱚᱢ? ᱠᱤᱱᱛᱩ ᱱᱚᱛᱮ ᱫᱚ ᱢᱟᱜ ᱢᱚᱬᱮ ᱢᱟᱨᱟᱝ ᱫᱚᱥᱚᱱ ᱦᱩᱭᱩᱜᱼᱟ ᱠᱚ ᱢᱮᱱᱟ᱾
ᱵᱟᱝ ᱚᱱᱠᱟ ᱫᱚ ᱵᱟᱝ ᱟᱸᱡᱚᱢ ᱵᱟᱲᱟ ᱦᱩᱭ ᱟᱠᱟᱱᱟ᱾
ᱚ᱾ ᱟᱨ ᱚᱞ ᱯᱟᱲᱦᱟᱣ ᱠᱚᱫᱚ ᱚᱠᱟ ᱞᱮᱠᱟ ᱚᱱᱛᱮ ᱫᱚ᱾
ᱚᱞ ᱯᱟᱲᱦᱟᱣ ᱫᱚ ᱤᱧᱟᱜ ᱫᱚ ᱚᱞ ᱯᱟᱲᱦᱟᱣ ᱪᱟᱹᱞᱩᱜ ᱠᱟᱱ ᱜᱮᱭᱟ᱾
ᱚ᱾ ᱟᱵᱚ ᱥᱟᱱᱛᱟᱲ ᱠᱚᱛᱮ ᱚᱞ‌ ᱪᱤᱠᱤᱛᱮ ᱚᱞ ᱪᱮᱫᱮ ᱞᱮᱠᱟ ᱪᱟᱞᱟᱜ ᱠᱟᱱᱟ? ᱾
ᱦᱳᱭ ᱤᱧ ᱦᱚᱸ ᱚᱱᱟ ᱥᱟᱱᱛᱟᱲ ᱛᱮᱜᱮ ᱵᱤᱭᱮ ᱠᱚᱨᱟᱣ ᱦᱩᱭ ᱠᱟᱱᱟ‌‌ ᱢᱟ ᱾ ᱢᱟᱥᱴᱟᱨ ᱰᱤᱜᱽᱨᱤ ᱠᱚᱨᱟᱣ ᱦᱩᱭ ᱠᱟᱱᱟ ᱫᱤᱭᱮ ᱯᱚᱨ ᱚᱱᱟ ᱤᱭᱟᱹ ᱠᱚᱨᱟᱣ ᱦᱩᱭᱩᱜ ᱠᱟᱱᱟ ᱵᱤᱭᱮᱰ ᱠᱚᱨᱟᱣ ᱦᱩᱭᱩᱜ ᱠᱟᱱᱟ᱾
ᱚ ᱦᱚᱸ ᱢᱟᱱᱮ ᱥᱟᱱᱛᱟᱲ ᱛᱮᱜᱮ ᱢᱟᱥᱴᱟᱨ ᱰᱤᱜᱽᱨᱤ ᱫᱚ ᱠᱚᱢᱯᱞᱤᱴ ᱠᱟᱱᱟ?
ᱦᱳᱭ᱾
ᱛᱟᱯᱚᱨᱮ ᱱᱤᱛᱚᱜ ᱫᱚ ᱵᱤᱭᱮᱰ ᱠᱚᱨᱟᱣ ᱦᱩᱭᱩᱜ ᱠᱟᱱᱟ?
ᱦᱳᱭ᱾
ᱚ ᱵᱤᱭᱮᱰ ᱫᱚ ᱥᱟᱱᱛᱟᱲ ᱛᱮᱥᱮ ᱡᱮᱱᱨᱟᱞ ᱜᱮ?
ᱟᱨ ᱥᱟᱱᱛᱟᱲ ᱛᱮᱜᱮ᱾
ᱚ ᱦᱚ ᱚᱠᱟ ᱤᱱᱵᱷᱟᱨᱥᱤᱴᱤ ᱚᱰᱟᱨ ᱥᱮ ᱪᱮᱫ ᱞᱮᱠᱟ?
ᱦᱮᱸ ᱤᱭᱩᱱᱤᱵᱷᱟᱨᱥᱤᱴᱤ ᱟᱱᱰᱟᱨ ᱯᱟᱲᱟᱜ ᱠᱟᱱᱟ ᱱᱚᱣᱟ ᱵᱟᱵᱟ᱾
ᱚ ᱦᱚ ᱵᱟᱵᱟ ᱥᱟᱦᱮᱵᱽ ᱟᱢᱵᱮᱫᱽᱠᱚᱨ᱾ ᱛᱤᱱᱟᱹᱜ ᱠᱟᱛᱮᱫ ᱯᱷᱤ ᱠᱚ ᱚᱱᱟ ᱨᱮᱜᱮ ᱞᱮᱠᱟ?
ᱦᱮᱸ ᱯᱷᱤ ᱠᱚ ᱞᱟᱜᱟᱜ ᱠᱟᱱᱟ ᱢᱟᱱᱮ᱾ ᱥᱚᱢᱟᱱ ᱫᱚ ᱵᱟᱠᱚ ᱦᱟᱛᱟᱣᱮᱜᱼᱟ ᱟᱢ ᱡᱚᱫᱤ ᱞᱚᱜᱚᱱᱮᱢ ᱵᱷᱩᱨᱛᱤᱜᱼᱟ ᱛᱟᱦᱚᱞᱮ ᱠᱷᱟᱱ ᱫᱚ ᱠᱚᱢ ᱠᱚᱢ ᱛᱮ ᱯᱟᱲᱟᱜ ᱛᱟᱢᱟ᱾ ᱟᱨ ᱡᱩᱫᱤᱢ ᱫᱮᱨᱤᱜᱼᱟ ᱛᱟᱭᱚᱢᱚᱜ ᱟᱢ ᱛᱟᱦᱚᱞᱮ ᱵᱮᱥᱤ ᱞᱟᱜᱟᱣ ᱢᱮᱭᱟ᱾
ᱚ ᱦᱚᱸ ᱟᱨ ᱡᱩᱫᱤ ᱢᱟᱲᱟᱝ ᱨᱮᱠᱷᱟᱱ ᱫᱚ ᱛᱤᱱᱟᱹᱝ ᱠᱚ ᱦᱟᱛᱟᱣᱮᱜᱼᱟ᱾
ᱟᱨ ᱢᱟᱱᱮ ᱯᱚᱧᱪᱟᱥ ᱠᱷᱚᱡ ᱥᱩᱨᱩ᱾
ᱚᱦᱚ ᱯᱚᱧᱪᱟᱥ ᱠᱷᱚᱱ ᱥᱟᱴ ᱵᱷᱤᱛᱤᱨ ᱨᱮ᱾
ᱦᱮᱸ ᱥᱟᱴ ᱥᱚᱛᱛᱳᱨ ᱟᱥᱤ᱾
ᱚ ᱦᱚ ᱤᱱᱠᱟᱹ᱾
ᱦᱳᱭ᱾ ᱟᱨ ᱡᱚᱠᱷᱚᱱ ᱥᱤᱴ ᱡᱚᱠᱷᱚᱱ ᱠᱚᱢᱚᱜᱼᱟ ᱛᱚᱠᱷᱚᱱ ᱫᱚ ᱢᱟᱱᱮ ᱫᱟᱢ ᱵᱤᱥᱤᱜᱼᱟ᱾
ᱚ ᱦᱚ ᱦᱚ ᱦᱳᱭ ᱦᱳᱭ ᱴᱷᱤᱠ᱾ ᱴᱷᱤᱠ ᱛᱟᱦᱚᱞᱮ ᱯᱚᱧᱪᱟᱥ ᱥᱟᱹ ᱥᱟᱴ ᱤᱱ ᱤᱝᱠᱟᱹ ᱵᱟ᱾ ᱠᱚᱞᱮᱡᱽ ᱫᱚ ᱟᱫᱚ ᱫᱤᱱ ᱜᱮ ᱥᱮᱱ ᱦᱩᱭᱩᱜ ᱠᱟᱱᱟ ᱥᱮ ᱚᱱᱟ ᱫᱚ ᱫᱤᱱ ᱫᱚ ᱵᱟᱭ ᱥᱮᱱ ᱦᱩᱭᱩᱜᱼᱟ?
ᱫᱤᱱ ᱫᱚ ᱠᱚᱞᱮᱡᱽ ᱫᱚ ᱦᱩᱭᱩᱜ ᱠᱟᱱᱟ ᱟᱫᱚ ᱱᱮ ᱦᱚᱲ ᱫᱚ ᱫᱤᱱ ᱫᱚ ᱵᱟᱝ ᱥᱮᱱᱚᱜ ᱦᱩᱭᱩᱜ ᱠᱟᱱᱟ᱾
ᱚ ᱦᱚ᱾
ᱦᱟᱯᱛᱟ ᱨᱮ ᱵᱟᱨ ᱯᱮ ᱫᱤᱱ᱾
ᱚ ᱦᱚᱸ᱾
ᱦᱳᱭ᱾
ᱚᱱᱟ ᱫᱚ ᱪᱮᱫ ᱞᱮᱠᱟ ᱜᱚᱵᱢᱮᱴᱤᱭᱟᱹ ᱠᱟᱱ ᱫᱚ ᱥᱮ᱾ ᱮᱱᱴᱨᱟᱱᱥ ᱦᱩᱭ ᱟᱛᱮᱫ ᱜᱮ ᱚᱱᱟ ᱫᱚ ᱦᱩᱭᱩᱜᱼᱟ ᱥᱮ ᱱᱚᱝᱠᱟ ᱜᱮᱢ ᱮᱰᱢᱤᱥᱚᱱᱚᱜᱼᱟ ᱥᱮ ᱪᱮᱫ ᱞᱮᱠᱟ᱾
ᱵᱟ ᱱᱚᱝᱠᱟ ᱜᱮᱢ ᱮᱰᱢᱤᱥᱚᱱᱚᱜᱼᱟ ᱴᱟᱠᱟ ᱯᱚᱭᱥᱟ ᱮᱢ ᱠᱟᱛᱮᱜ ᱜᱮ ᱱᱚᱣᱟ ᱫᱚ ᱵᱮᱥ᱾
ᱚ ᱦᱚᱸ ᱚ ᱦᱚᱸ ᱟᱫᱚ ᱮᱠᱡᱟᱢ ᱠᱚᱫᱚ ᱚᱠᱟᱨᱮ ᱦᱩᱭᱩᱜᱼᱟ ᱚᱠᱟ ᱥᱮᱱᱴᱟᱨ ᱨᱮ᱾
ᱮᱠᱡᱟᱢ ᱠᱚᱫᱚ ᱮᱴᱟᱜ ᱮᱴᱟᱜ ᱥᱮᱫ ᱨᱮ ᱯᱟᱲᱟᱜᱼᱟ ᱮᱴᱟᱜ ᱠᱚᱞᱮᱡᱽ ᱵᱟᱭᱨᱮ ᱠᱚᱨᱮ᱾
ᱚ ᱦᱚ ᱢᱟᱱᱮ ᱵᱟᱨ ᱥᱮᱨᱢᱟ ᱨᱮ ᱯᱚᱧᱪᱟᱥ ᱦᱟᱹ ᱥᱟᱴ ᱦᱟᱡᱟᱨ ᱴᱟᱠᱟ ᱵᱟᱡᱟᱜᱼᱟ᱾
ᱦᱳᱭ ᱦᱳᱭ᱾
ᱚ ᱦᱚ ᱛᱟᱯᱚᱨᱮ ᱟᱨ ᱵᱟᱫᱽ ᱵᱟᱹᱠᱤ ᱡᱟᱦᱟᱸ ᱦᱩᱭᱮᱱᱟ ᱦᱤᱡᱩᱜ ᱥᱮᱱᱚᱜ ᱠᱷᱚᱨᱪᱚ᱾
ᱦᱮᱸ ᱚᱱᱟ ᱫᱚ ᱟᱢᱟᱜ᱾
ᱮᱸ
ᱛᱟᱭ
ᱦᱩᱸ
ᱚᱱᱛᱮ ᱥᱟᱱᱛᱟᱞ ᱛᱮ ᱚᱞᱚᱜ ᱯᱟᱲᱦᱟᱜ ᱦᱩᱭᱩᱜ ᱜᱮᱭᱟ
ᱦᱮᱸ ᱥᱟᱱᱛᱟᱲ ᱛᱮ ᱱᱚᱛᱮ ᱫᱚ ᱱᱤᱛᱚᱜ ᱦᱟᱸᱜ ᱯᱨᱚᱛᱷᱚᱢ ᱠᱷᱚᱱ ᱢᱟᱱᱮ ᱮᱛᱚᱦᱚᱵ ᱪᱟᱱᱟᱪ ᱠᱷᱚᱱ ᱦᱚᱸ ᱢᱚᱬᱮ ᱪᱟᱱᱟᱪ ᱦᱟᱵᱤᱡ ᱦᱩᱭᱩᱜ ᱠᱟᱱᱟ
ᱦᱳᱭ
ᱛᱟᱯᱚᱨᱮ ᱟᱨ ᱰᱟᱭᱨᱮᱠᱴ ᱟᱫᱚ ᱱᱚᱛᱮ ᱦᱮᱡᱮᱱᱟ ᱥᱚᱱᱮᱨ ᱦᱟᱸᱜ ᱥᱚᱱᱮᱨ ᱥᱟᱱᱛᱟᱲ ᱢᱟᱱᱮ ᱯᱞᱟᱥ ᱛᱷᱨᱤ ᱛᱷᱨᱤ ᱨᱮ ᱥᱟᱱᱛᱟᱲ ᱯᱟᱲᱦᱟᱣ ᱦᱩᱭᱩᱜ ᱠᱟᱱᱟ ᱡᱥᱛᱤ ᱠᱚᱞᱮᱡᱽ ᱫᱚ ᱵᱟᱝᱟ ᱟᱠᱷᱟ ᱥᱮᱫ ᱜᱮ ᱵᱟᱨᱭᱟ ᱯᱮᱭᱟ ᱠᱚᱞᱮᱡᱽ ᱟᱨ ᱢᱟᱥᱴᱟᱨ ᱰᱤᱜᱽᱨᱤ ᱫᱚ ᱦᱩᱭᱩᱜ ᱠᱟᱱ ᱜᱮᱭᱟ ᱚᱱᱟ ᱦᱚᱸ ᱞᱮᱠᱷᱟ ᱥᱤᱴ ᱜᱮ ᱦᱟᱸᱰᱮ ᱠᱤᱥ ᱨᱮ ᱵᱩᱠ ᱠᱤᱥ ᱵᱷᱩᱵᱚᱱᱮᱥᱥᱚᱨ ᱟᱨ ᱱᱚᱰᱮ ᱵᱟᱹᱨᱯᱟᱫᱟ ᱤᱱᱵᱷᱟᱨᱥᱤᱴᱤ ᱮᱢ ᱮᱥ ᱥᱤ ᱵᱤᱰᱤ ᱤᱱᱵᱷᱟᱨᱥᱤᱴᱤ ᱨᱮᱜᱮ ᱦᱩᱭᱩᱜ ᱠᱟᱱᱟ ᱟᱨ ᱚᱱᱠᱟ ᱫᱚ ᱵᱟᱝᱟ
ᱦᱳᱭ
ᱡᱟᱹᱥᱛᱤ ᱫᱚ ᱚᱱᱛᱮ ᱜᱮ ᱵᱮᱝᱜᱚᱞ ᱥᱮᱫ ᱨᱮᱜᱮ
ᱦᱮᱸ
ᱱᱚᱣᱟ ᱨᱮᱭᱟᱜ ᱯᱨᱚᱪᱟᱨ ᱯᱨᱚᱥᱟᱨ ᱢᱟ ᱚᱞ ᱯᱟᱲᱦᱟᱣ ᱠᱚᱢᱟ
ᱦᱳᱭ
ᱦᱩᱸ
ᱚᱱᱟ ᱵᱮᱝᱜᱚᱞ ᱨᱮᱱᱟᱜ ᱚᱱᱟ ᱵᱮᱥᱤᱨ ᱵᱷᱟᱜ ᱤᱭᱩᱱᱤᱵᱷᱟᱨᱥᱤᱴᱤ ᱨᱮ ᱱᱤᱛᱚᱜ ᱫᱚ ᱥᱟᱱᱛᱟᱞᱤ ᱛᱮ ᱪᱟᱞᱩ ᱠᱟᱱᱟ ᱛᱚ ᱜᱚᱴᱟ ᱞᱮᱠᱟ ᱜᱮ
ᱦᱩᱸ ᱦᱩᱸ ᱜᱚᱴᱟ ᱤᱥᱠᱩᱞ ᱠᱚᱦᱚᱸ ᱱᱟᱜ ᱥᱟᱱᱛᱟᱲ ᱢᱤᱰᱤᱭᱟᱢ ᱜᱮ ᱦᱩᱭᱩᱜ ᱠᱟᱱᱟ
ᱦᱮᱸ ᱦᱮᱸ ᱤᱥᱠᱩᱞ ᱠᱚᱦᱚᱸ ᱥᱟᱱᱛᱟᱲ ᱢᱤᱰᱤᱭᱟᱢ ᱛᱮᱜᱮ ᱢᱮᱱᱟᱜ ᱠᱟᱫᱟ
ᱦᱚᱸ
ᱦᱩᱸ ᱟᱫᱚ ᱮᱴᱟᱜ ᱢᱤᱰᱤᱭᱟᱢ ᱨᱮ ᱡᱩᱫᱤᱢ ᱯᱟᱲᱦᱟᱜᱼᱟ ᱛᱚᱵᱩ ᱨᱮᱦ ᱥᱟᱱᱛᱟᱲᱤ ᱫᱚᱢ ᱧᱟᱢᱟ ᱟᱢ ᱦᱟᱛᱟᱣ ᱫᱟᱲᱮᱭᱟᱜ ᱟᱢ ᱯᱷᱟᱥᱴ ᱞᱮᱝᱜᱩᱭᱮᱡᱽ ᱟᱢᱟᱜ ᱤᱭᱟᱹᱛᱮ
ᱮᱴᱟᱜ ᱥᱟᱵᱡᱮᱠᱴ ᱨᱮᱢ ᱯᱟᱲᱦᱟᱣ ᱨᱮᱦᱚᱸ ᱟᱢ ᱯᱷᱟᱥᱴ ᱞᱮᱝᱜᱩᱭᱮᱡ ᱞᱮᱠᱟᱛᱮ ᱚᱱᱟᱢ ᱦᱟᱛᱟᱣ ᱫᱟᱲᱮᱭᱟᱜᱼᱟ ᱵᱟᱝ ᱠᱷᱟᱱ ᱫᱚ ᱯᱞᱟᱥ ᱛᱷᱨᱤ ᱠᱚᱨᱮ ᱢᱟᱭᱱᱚᱨ ᱞᱮᱝᱜᱩᱭᱮᱮᱡ ᱛᱮᱦᱚᱸ ᱦᱟᱛᱟᱣ ᱫᱚ ᱜᱟᱱᱚᱜ ᱜᱮᱭᱟ
ᱦᱳᱭ ᱦᱳᱭ
ᱚ
ᱦᱩᱸ
ᱵᱮᱥ ᱠᱟᱛᱷᱟ ᱜᱮ
ᱚ ᱦᱚᱭ
ᱟᱵᱚᱣᱟᱜ ᱛᱮ ᱯᱟᱲᱦᱟᱣ ᱛᱮ ᱡᱩᱫᱤ ᱟᱵᱚ ᱵᱚᱱ ᱟᱹᱥᱩᱞ ᱫᱟᱲᱮᱭᱟᱜᱼᱟ ᱥᱮ ᱞᱟᱡ ᱫᱟᱠᱟ ᱵᱚ ᱟᱹᱥᱩᱞ ᱞᱟᱡ ᱵᱚ ᱟᱹᱥᱩᱞ ᱫᱟᱲᱮᱭᱟᱜ ᱛᱟᱵᱚᱱᱟ ᱮᱸᱰᱮ ᱠᱷᱟᱱ ᱚᱱᱟ ᱢᱟ ᱟᱹᱰᱤ ᱵᱮᱥ ᱠᱟᱛᱷᱟ ᱥᱮ ᱟᱹᱰᱤ ᱱᱟᱯᱟᱭ ᱠᱟᱛᱷᱟ ᱜᱮ
ᱦᱳᱭ ᱱᱟᱯᱟᱭ ᱠᱟᱛᱷᱟ ᱠᱟᱱ ᱜᱮᱭᱟ ᱜᱚᱨᱚᱵᱽ ᱨᱮᱱᱟᱜ
ᱡᱟᱱᱟᱢ ᱟᱲᱟᱝ ᱛᱮᱫᱚ ᱢᱟᱱᱮ ᱵᱮᱥ ᱫᱷᱟᱨᱟ ᱢᱟᱱᱮ ᱡᱟᱦᱟᱱᱟᱜ ᱟᱭᱰᱤᱭᱟ ᱠᱚ ᱵᱩᱫᱫᱷᱤ ᱠᱚ
ᱦᱳᱭ ᱵᱮᱥ ᱫᱷᱟᱨᱟᱢ ᱵᱩᱡᱷᱟᱹᱣ ᱧᱟᱢᱟ ᱫᱤᱭᱮ ᱯᱚᱨ ᱥᱮ ᱟᱢᱟᱜ ᱠᱟᱛᱷᱟ ᱠᱚᱢ ᱥᱚᱫᱚᱨ ᱫᱟᱲᱮᱭᱟᱜᱼᱟ
ᱦᱳᱭ ᱵᱩᱡᱷᱟᱹᱣ ᱫᱟᱲᱮᱭᱟᱜᱼᱟ ᱟᱢ ᱠᱟᱛᱷᱟ ᱠᱚ ᱟᱨᱮᱢ ᱥᱚᱫᱚᱨ ᱫᱟᱲᱮᱭᱟᱜᱼᱟ ᱢᱟᱱᱮ ᱵᱚ ᱵᱚᱛᱚᱨ ᱡᱤᱱᱤᱥ ᱴᱟᱜ ᱫᱚ ᱵᱚᱛᱚᱨ ᱵᱷᱤᱛᱤ ᱡᱤᱱᱤᱥ ᱴᱟᱜ ᱫᱚ ᱚᱱᱟ ᱫᱚ ᱵᱟᱭ ᱛᱟᱦᱮᱱᱟ᱾
ᱦᱳᱭ ᱵᱟᱭ ᱛᱟᱦᱮᱱᱟ᱾
ᱦᱳᱭ, ᱚᱱᱟᱜᱮ ᱚᱞᱪᱤᱠᱤ ᱛᱮ ᱚᱞ ᱨᱮᱭᱟᱜ ᱢᱟ
ᱦᱳᱭ᱾
ᱡᱟᱭᱦᱳ ᱚᱱᱛᱮ ᱫᱚ ᱛᱚ ᱚᱞᱪᱤᱠᱤ ᱨᱮᱭᱟᱜ ᱥᱟᱭ ᱥᱮᱨᱢᱟ ᱯᱩᱨᱟᱹᱣ ᱥᱟᱶᱛᱮ ᱜᱮ ᱯᱟᱪᱮᱫ ᱵᱟᱹᱲᱛᱤ ᱜᱮ ᱚᱱᱛᱮ ᱫᱚ ᱚᱞᱪᱤᱠᱤ ᱫᱚ ᱜᱮᱹᱞᱮ ᱵᱤᱞᱤ ᱟᱠᱟᱱᱟ ᱦᱟᱸᱜ᱾
ᱦᱮᱸ ᱵᱟᱹᱲᱛᱤ ᱟᱠᱟᱱᱟ ᱟᱨᱚᱸ᱾
ᱟᱞᱮ ᱥᱮᱱ ᱫᱚ ᱱᱚᱛᱮ ᱫᱚ ᱟᱹᱣᱨᱤᱭᱟᱜ ᱜᱮᱭᱟ ᱚᱱᱠᱟ ᱫᱚ᱾ ᱠᱤᱱᱛᱩ ᱦᱚᱲ ᱠᱚᱠᱚ ᱪᱮᱸᱜᱷᱟᱣ ᱵᱟᱲᱟᱜ ᱠᱟᱱ ᱜᱮᱭᱟ᱾ ᱟᱫᱚ ᱯᱟᱞᱮᱱ ᱪᱚᱝ ᱡᱚᱠᱷᱚᱱ ᱜᱩᱨᱩ ᱜᱚᱝᱠᱮ ᱦᱟᱸᱜ ᱚᱱᱛᱮ ᱥᱮᱱ ᱞᱮᱱ ᱛᱟᱦᱮᱸ ᱫᱚ ᱵᱮᱝᱜᱚᱞ ᱥᱮᱫ ᱟᱫᱚ ᱤᱱᱟᱹ ᱚᱠᱛᱚ ᱜᱚᱢᱠᱮ ᱩᱱᱠᱩ ᱠᱚ ᱡᱩᱢᱤᱫ ᱞᱮᱱ ᱫᱤᱭᱟ ᱛᱮ ᱢᱟᱱᱮ ᱩᱹᱰᱤ ᱞᱚᱜᱚᱱ ᱜᱮ ᱚᱱᱟ ᱜᱮᱞᱮ ᱵᱤᱞᱤᱭᱟᱛᱮᱜ ᱜᱮᱞᱮ ᱵᱤᱞᱤᱭᱟ ᱛᱮᱜ ᱚᱱᱟ ᱚᱱᱟ ᱨᱮᱭᱟᱜ ᱡᱚ ᱠᱚᱠᱚ ᱡᱚᱢᱮᱜᱼᱟ ᱡᱚᱢ ᱠᱟᱛᱮ ᱠᱚ ᱠᱤᱥᱟᱹᱬᱮᱱ ᱜᱮ ᱦᱚᱲ᱾ ᱦᱚ ᱟᱨ ᱱᱚᱛᱮ ᱫᱚ ᱟᱞᱮ ᱫᱤᱠᱩ ᱵᱷᱚᱵᱚᱱ ᱨᱮ ᱛᱟᱦᱮᱱ ᱚᱱᱟ ᱛᱮᱪᱚ ᱯᱟᱞᱮᱫ ᱮ ᱩᱱᱟᱹᱜ ᱦᱟᱸᱜ ᱵᱟᱞᱮ ᱡᱩᱢᱤᱫ ᱟᱠᱟᱱᱟ ᱦᱟᱜ ᱚᱱᱟᱛᱮ ᱱᱚᱰᱮ ᱥᱤᱨ ᱡᱚᱱ ᱠᱟᱱ ᱨᱮᱦᱚᱸ ᱠᱤᱱᱛᱩ
ᱦᱳᱭ ᱟᱫᱚ ᱵᱟᱹᱭ ᱵᱟᱹᱭᱛᱮ ᱦᱟᱯᱮᱱ ᱫᱤᱱ ᱨᱮᱫᱚ ᱦᱩᱭᱩᱜᱼᱟ ᱦᱟᱸᱜ᱾
ᱦᱳᱭ ᱦᱳ ᱚᱵᱚᱥᱥᱳᱭ ᱵᱟᱹᱭ ᱵᱟᱹᱭ ᱪᱟᱹᱞᱩ ᱟᱠᱟᱱ ᱜᱮᱭᱟ ᱟᱨ ᱢᱟᱱᱮ ᱥᱚᱨᱠᱟᱨ ᱠᱚᱦᱚᱸ ᱠᱚ ᱢᱮᱸᱫ ᱞᱩᱛᱩᱨᱟᱜ ᱮᱱᱟ ᱱᱚᱣᱟ ᱢᱟ ᱜᱟᱱᱚᱜᱼᱟᱥᱮ ᱡᱮ ᱟᱵᱚ ᱥᱩᱢᱩᱝ ᱢᱮᱱ ᱞᱮᱠᱷᱟᱡ ᱚᱝᱠᱟ ᱵᱟᱭ ᱜᱟᱱᱚᱜᱼᱟ ᱥᱚᱨᱠᱟᱨ ᱯᱟᱦᱟᱴᱟ ᱠᱷᱚᱱ ᱢᱟᱱᱟᱣᱟᱭ ᱵᱟᱛᱟᱣᱟᱭ ᱦᱟᱛᱟᱣᱟᱭ ᱛᱚᱵᱮᱱᱤᱹᱡ ᱡᱮᱠᱤ ᱚᱱᱟ ᱨᱮᱭᱟᱜ ᱫᱚ ᱞᱟᱦᱟᱱᱛᱤ ᱦᱩᱭ ᱫᱟᱲᱮ ᱠᱚᱜᱼᱟ ᱟᱨ ᱵᱟᱝ ᱩᱛᱱᱟᱹᱣ ᱦᱚᱸ ᱦᱩᱭ ᱫᱟᱲᱮ ᱠᱚᱜᱼᱟ ᱦᱩᱸ᱾ ᱱᱚᱝᱠᱟ ᱦᱩᱭᱩᱜ ᱠᱟᱱᱟ᱾
ᱦᱮᱸ᱾
ᱛᱟᱦᱞᱮ ᱵᱮᱱ ᱪᱷᱩᱴᱟᱹᱣ ᱟᱠᱟᱱᱟ ᱛᱟᱦᱮᱸᱠᱟᱜ ᱦᱩᱭᱩᱜ ᱜᱮᱭᱟ᱾
ᱦᱳᱭ᱾
ᱡᱟᱦᱟᱸ ᱞᱮᱠᱟ ᱨᱮᱜᱮ ᱵᱟᱵᱚ ᱪᱷᱩᱴᱟᱹᱣ ᱞᱮᱠᱷᱟᱱ ᱦᱚᱸ ᱵᱟᱭ ᱜᱟᱱᱚᱜᱼᱟ᱾
ᱵᱟᱭ ᱜᱟᱱᱚᱜᱼᱟ᱾ ᱦᱩᱸ᱾
ᱪᱷᱩᱴᱟᱹᱣ ᱱᱤᱦᱟᱹᱛᱤ ᱜᱮ ᱫᱚᱨᱠᱟᱨᱚᱜ ᱠᱟᱱ ᱜᱮᱭᱟ᱾
ᱦᱳᱭ᱾ ᱫᱤᱭᱮ ᱟᱢ ᱫᱚ ᱪᱮᱫ ᱠᱚᱢ ᱪᱮᱠᱟᱹ ᱵᱟᱲᱟᱭᱟ?
ᱤᱧᱫᱚ ᱢᱟᱥᱴᱟᱨ ᱰᱤᱜᱽᱨᱤ ᱥᱟᱱᱛᱟᱲ ᱛᱤᱧ ᱠᱚᱢᱯᱤᱞᱤᱴ ᱠᱟᱜᱼᱟ ᱛᱟᱨᱯᱚᱨᱮ
ᱦᱳᱭ᱾
ᱯᱮᱲᱟ ᱜᱟᱱᱩ ᱪᱮᱫ ᱞᱮᱠᱟ ᱛᱤᱧ ᱛᱟᱦᱮᱸ ᱠᱟᱱ ᱛᱟᱦᱮᱸᱱᱟ ᱢᱤᱫ ᱥᱮᱨᱢᱟ᱾
ᱦᱳᱭ᱾
ᱦᱳᱭ᱾
ᱛᱟᱯᱚᱨᱮ ᱱᱤᱛᱳᱜ ᱫᱚ ᱚᱲᱟᱜ ᱨᱮ ᱦᱟᱸᱜ ᱾
ᱚᱻ᱾
ᱦᱩᱸ,
ᱦᱩᱸ,
ᱮᱢᱮ ᱫᱚ ᱚᱠᱟ ᱤᱭᱩᱱᱤᱵᱷᱟᱨᱥᱤᱴᱤ ᱟᱱᱰᱟᱨ ᱨᱮ?
ᱱᱚᱣᱟ ᱵᱟᱸᱠᱩᱲᱟ ᱤᱭᱩᱱᱤᱵᱷᱟᱨᱥᱤᱴᱤ᱾
ᱚ ᱵᱟᱸᱠᱩᱲᱟ ᱵᱟ,
ᱦᱳᱭ,
ᱚ ᱚᱸᱰᱮ ᱫᱚ ᱢᱤᱫᱴᱟᱝ ᱢᱟᱹᱪᱤ ᱨᱮ ᱛᱤᱱᱟᱹᱜ ᱴᱤ ᱜᱤᱫᱽᱨᱟᱹ ᱜᱟᱱ ᱠᱚ ᱯᱟᱲᱦᱟᱜ ᱠᱟᱱᱟ?
ᱦᱮᱸ ᱢᱤᱫᱴᱟᱝ ᱵᱚᱪᱷᱚᱨ ᱨᱮ ᱵᱟᱦᱟᱱᱱᱚᱴᱤ ᱥᱤᱴ ᱢᱮᱱᱟᱜ ᱠᱟᱜᱼᱟ᱾
ᱚᱦᱚ ᱵᱭᱟᱱᱚᱵᱵᱳᱭ ᱴᱤ ᱥᱤᱴ ᱳᱯᱷ ᱨᱮ, ᱟᱨ ᱯᱨᱚᱯᱷᱮᱥᱚᱨ ᱠᱚᱫᱚ ᱛᱤᱱᱟᱹᱜ ᱢᱮᱱᱟᱜ ᱠᱳᱣᱟ?
ᱢᱮᱱᱟᱜ ᱠᱳᱣᱟ ᱮᱸ ᱪᱷᱚᱭ ᱦᱮᱸ ᱪᱷᱚ ᱡᱚᱱ ᱪᱷᱚᱡᱚᱱ ᱢᱮᱱᱟᱜ ᱠᱚᱭᱟ ᱫᱮ ᱯᱚᱨ ᱟᱨ ᱦᱩᱸ ᱟᱨ ᱜᱮᱥᱴ ᱢᱮᱱᱟᱜ ᱠᱳᱣᱟ᱾
ᱚ ᱦᱚᱭ ᱪᱷᱚ ᱡᱚᱱ ᱯᱨᱚᱯᱷᱮᱥᱚᱨ ᱢᱮᱱᱟᱜ ᱠᱳᱣᱟ ᱟᱨ ᱜᱮᱥᱴ ᱫᱚ ᱛᱤᱱᱟᱹᱜ ᱢᱮᱱᱟᱜ ᱠᱳᱣᱟ?
ᱟᱨ ᱵᱟᱨᱭᱟ ᱾
ᱚᱨ ᱪᱷᱚ ᱥᱟᱛ ᱟᱴ ᱡᱚᱱ ᱛᱵᱮ ᱵᱟᱝ ᱾
ᱦᱳᱭ,
ᱟᱫᱚ ᱥᱤᱴ ᱦᱚᱸ ᱩᱱᱟᱹᱝ ᱜᱮᱭᱟ ᱥᱮ ᱱᱟᱭᱤᱱᱴᱤ ᱴᱩ ᱢᱟᱱᱮ ᱠᱚᱢ ᱠᱟᱛᱷᱟ ᱢᱟ ᱵᱟᱝ ᱠᱟᱱᱟ᱾
ᱵᱟᱝ ᱱᱟᱭᱤᱱᱴᱤ ᱫᱚ ᱵᱟᱝ ᱯᱷᱤᱯᱴᱤ ᱴᱩ᱾
ᱚᱦ ᱯᱷᱤᱯᱴᱤ ᱴᱩ ᱚ ᱦᱚ ᱯᱷᱤᱯᱴᱤ ᱴᱩ ᱦᱟ,
ᱦᱩ, ᱯᱷᱮᱯᱴᱤ ᱴᱩ ᱠᱟᱛᱮᱜ ᱢᱟᱱᱮ ᱵᱟᱨ ᱥᱮᱨᱢᱟ ᱨᱮᱱ ᱠᱚ ᱛᱟᱦᱮᱸᱱᱟ᱾
ᱵᱟᱨ ᱥᱮᱨᱢᱟ ᱨᱮ ᱦᱮᱸ ᱱᱟᱭᱤᱱᱴᱤ ᱯᱷᱳᱨ ᱵᱟᱝᱟ ᱟ ᱮᱭᱤᱴᱴᱤ ᱯᱷᱳᱨ᱾
ᱵᱟᱝ, ᱡᱟᱸᱦᱟᱸ ᱩᱱᱠᱩ